ᱦᱮᱞᱳ ᱡᱚᱦᱟᱨ ᱜᱮ᱾
ᱦᱮᱸ ᱡᱚᱦᱟᱨ ᱜᱮ, ᱟᱨ ᱮᱸᱜ ᱢᱟᱱᱮ ᱵᱟᱭᱨᱮ ᱨᱮᱱᱟᱜ ᱵᱮᱠᱜᱨᱟᱣᱩᱱᱰ ᱠᱟᱹᱴᱤᱡ ᱥᱟᱣᱩᱱᱰ ᱟᱸᱡᱚᱢᱚᱜ ᱠᱟᱱᱟ᱾
ᱱᱚᱰᱮ ᱤᱧᱟᱹᱜ, ᱱᱚᱰᱮ ᱤᱧ ᱴᱷᱮᱱ ᱠᱷᱚᱱ?
ᱦᱳᱭ ᱦᱳᱭ ᱦᱳᱭ᱾
ᱟᱪᱪᱷᱟ ᱟᱪᱪᱷᱟ ᱟᱪᱪᱷᱟ᱾
ᱱᱤᱛᱚᱜ ᱫᱚ ᱚᱠᱟᱞᱮ ᱟᱸᱡᱚᱢᱚᱜ ᱠᱟᱱᱟ ᱥᱮ ᱵᱟᱫ ᱫᱤᱭᱮ ᱯᱩᱥᱴᱳ ᱜᱮ? ᱟᱪᱪᱷᱟ ᱟᱪᱪᱷᱟ᱾ ᱛᱟᱦᱞᱮ ᱪᱮᱫ ᱪᱤᱠᱟᱹᱭ ᱦᱩᱭᱩᱜ ᱠᱟᱱᱟ ᱱᱤᱛᱚᱜ ᱫᱚ?
ᱵᱟᱝᱜᱮ ᱦᱤᱸᱛᱳᱜ ᱫᱚ ᱜᱤᱛᱤᱡ ᱵᱟᱲᱟ ᱦᱩᱭ ᱠᱟᱱᱟ ᱟᱨᱠᱤ᱾
ᱟᱪᱪᱷᱟ, ᱚ᱾ ᱮᱸᱻ ᱠᱤᱪᱷᱩ ᱫᱤᱱ ᱢᱟᱲᱟᱝ ᱜᱮ ᱟᱢᱵᱟᱵᱚᱛᱤ ᱠᱚ ᱯᱟᱨᱚᱢᱱᱟ, ᱛᱟᱦᱞᱮ ᱟᱯᱮ ᱫᱚ ᱚᱠᱟ ᱞᱮᱠᱟ ᱯᱮ, ᱚᱠᱟ ᱞᱮᱠᱟ ᱯᱮ ᱢᱟᱱᱟᱣ ᱠᱮᱜ-ᱟ ᱛᱟᱦᱞᱮ?
ᱦᱮᱸ, ᱢᱟᱱᱟᱣ ᱫᱚ ᱵᱷᱟᱜᱮ ᱜᱮᱞᱮ ᱢᱟᱱᱟᱣ ᱠᱮᱜ-ᱟ ᱢᱮᱱᱠᱷᱟᱱ ᱫᱚ ᱡᱚᱢ ᱛᱟᱨᱯᱚᱨᱮ ᱚᱱᱟ ᱠᱚᱜᱮᱥᱮ ᱦᱩᱭᱩᱜ-ᱟ ᱟᱨ ᱯᱚᱨᱚᱵᱽ ᱦᱩᱭᱩᱜ ᱜᱮᱭᱟ ᱠᱤᱪᱷᱩ ᱢᱟᱱᱮ ᱚᱝᱠᱟ ᱟᱞᱮᱴᱷᱮᱱ ᱯᱚᱨᱚᱵᱽ ᱠᱚ ᱫᱚᱦᱚ ᱞᱮᱫᱼᱟ ᱜᱟᱭᱟᱱ ᱠᱚᱠᱚ ᱫᱚᱦᱚ ᱞᱮᱜ ᱜᱮᱭᱟ᱾ ᱦᱮᱸ, ᱢᱟᱱᱮ ᱟᱢᱵᱟᱵᱚᱛ ᱥᱮ ᱟᱢᱟᱵᱚᱛᱤ ᱩᱯᱚᱞᱚᱠᱷᱮ ᱜᱟᱭᱟᱱ ᱠᱚ ᱯᱚᱨᱚᱵᱽ ᱮᱱᱮᱡ ᱠᱚ ᱟᱨᱠᱤ ᱚᱝᱠᱟ ᱛᱟᱦᱮᱸ ᱠᱟᱱᱟ᱾ ᱟᱫᱚ ᱚᱱᱟ ᱠᱚᱜᱮ ᱦᱩᱭ ᱵᱟᱲᱟᱭᱮᱱᱟ᱾
ᱦᱮᱸ ᱚᱱᱠᱟ ᱛᱟᱦᱞᱮ ᱟᱯᱮ ᱥᱮᱫ ᱚᱝᱠᱟ ᱢᱟᱱᱟᱣ ᱠᱚᱫᱚ ᱚᱝᱠᱟ ᱯᱮ ᱢᱟᱱᱟᱣᱟ ᱛᱟᱦᱞᱮ?
ᱦᱳᱭ ᱦᱳᱭ ᱟᱫᱚ ᱩᱱ ᱦᱤᱞᱳᱜ ᱢᱟ ᱚᱱᱮ ᱚᱝᱠᱟ ᱠᱟᱸᱴᱷᱟᱲ ᱠᱷᱟᱹᱡᱟᱹᱲᱤ ᱡᱚᱢ ᱦᱩᱭᱩᱜ-ᱟ᱾ ᱛᱟᱯᱚᱨᱮ, ᱛᱟᱯᱚᱨᱮ ᱟᱭᱩᱵ ᱵᱮᱲᱟ ᱢᱟ ᱯᱤᱴᱷᱟᱹᱭᱟᱠᱚ ᱥᱮ ᱥᱮ ᱟᱯᱮ ᱥᱮᱱ ᱫᱚ ᱵᱟᱠᱚ ᱯᱤᱴᱷᱟᱹᱭ ᱜᱮᱭᱟ᱾
ᱦᱮᱸ ᱟᱞᱮ ᱥᱮᱡ ᱦᱚᱸ ᱠᱚ ᱯᱤᱴᱷᱟᱹ ᱫᱚᱠᱚ ᱯᱤ ᱴᱷᱟᱹᱭᱜᱮᱭᱟ᱾ ᱮᱸᱫ ᱠᱤᱪᱷᱩ ᱠᱤᱪᱷᱩ ᱡᱟᱭᱜᱟ ᱨᱮ ᱯᱤᱴᱷᱟᱹᱭᱟ ᱠᱚ, ᱠᱤᱪᱷᱩ ᱠᱤᱪᱷᱩ ᱡᱟᱭᱜᱟ ᱨᱮ ᱵᱟᱝ ᱟᱞᱮ ᱥᱮᱫ ᱫᱚ ᱚᱠᱟ ᱞᱮᱠᱟ? ᱚᱝᱠᱟᱜᱮ ᱠᱷᱟᱱᱴᱷᱟᱲ ᱠᱷᱟᱹᱡᱟᱹᱲᱤ ᱠᱚ ᱡᱚᱢᱟ ᱠᱚ ᱩᱞ ᱵᱤᱞᱤ ᱠᱚᱠᱚ ᱡᱚᱢᱟ ᱠᱚ᱾ ᱮᱸᱻ ᱥᱩᱠᱨᱤ ᱡᱤᱞ ᱠᱚ ᱩᱛᱩ ᱯᱤᱴᱷᱟᱹ ᱠᱚᱠᱚ ᱯᱤᱴᱷᱟᱹ ᱵᱟᱲᱟᱭᱟᱠᱚᱺ ᱟᱨ, ᱮᱸ᱾ ᱚᱝᱠᱟ ᱫᱚ ᱥᱟᱱᱛᱟᱲᱟᱜ ᱫᱚ ᱚᱱᱠᱟ ᱯᱚᱨᱚᱵᱽ ᱠᱚᱫᱚ ᱡᱟᱸᱦᱟᱱᱟᱜ ᱠᱚᱫᱚ ᱵᱟᱝ ᱦᱩᱭᱩᱜ-ᱟ᱾ ᱮᱸ ᱫᱤᱠᱩ ᱠᱚ ᱢᱟᱱᱮ ᱠᱤᱪᱷᱩ ᱯᱩᱡᱟᱹ ᱠᱚ ᱚᱝᱠᱟ ᱠᱚ ᱦᱩᱭᱩᱜ ᱛᱟᱠᱚᱣᱟ᱾ ᱟᱸᱻ ᱟᱻ ᱟᱵᱚ ᱟᱵᱚ ᱫᱚ ᱢᱟᱱᱮ ᱚᱝᱠᱟ ᱜᱮᱛᱚ ᱵᱩᱜᱟᱹᱭ ᱫᱚᱵᱚᱱ ᱢᱮᱥᱟ ᱤᱫᱤᱭ ᱠᱟᱱᱟ᱾ ᱮᱸᱻ ᱟᱹᱰᱤᱜᱟᱱ ᱯᱚᱨᱚᱵᱽ ᱜᱮ ᱚᱝᱠᱟ ᱢᱮᱥᱟ ᱢᱮᱥᱟ ᱥᱟ ᱧᱚᱜ ᱜᱮ ᱦᱩᱭᱩᱜ ᱛᱟᱵᱚᱱᱟ ᱫᱤᱠᱩ ᱠᱚᱦᱚᱸ ᱠᱚ ᱠᱤᱪᱷ ᱢᱟᱱ ᱫᱚᱠᱚ ᱯᱚᱨᱚᱵᱚᱜ ᱜᱮᱭᱟ᱾ ᱟᱵᱚ ᱦᱚᱸᱵᱚᱱ ᱯᱚᱨᱚᱵᱚᱜ ᱜᱮ᱾
ᱟᱫᱚ ᱟᱞᱮᱴᱷᱮᱱ ᱫᱚ ᱱᱚᱝᱠᱟ ᱵᱷᱟᱵᱮ ᱦᱩᱭᱩᱜᱳ ᱜᱮᱭᱟ ᱢᱟᱱᱮ ᱞᱟᱦᱟ ᱠᱷᱚᱱᱟᱜ ᱢᱟᱲᱟᱝ ᱠᱷᱚᱱᱟᱜ ᱜᱮ ᱚᱝᱠᱟ ᱠᱚ ᱠᱚᱨᱟᱣ ᱟᱹᱜᱩ ᱠᱟᱜ-ᱟ ᱟᱨᱠᱤ ᱯᱟᱹᱦᱤᱞ ᱠᱷᱚᱱᱟᱜ ᱜᱮ ᱟᱫᱚ ᱛᱟᱦᱞᱮ ᱱᱮᱛᱟᱨ ᱦᱚᱸ ᱦᱩᱭᱩᱜ ᱜᱮᱭᱟ ᱚᱱᱟ ᱫᱚ᱾ ᱮᱱ ᱚᱝᱠᱟ ᱟᱸᱻ ᱜᱟᱭᱟᱱ ᱵᱟᱝ ᱦᱩᱭᱩᱜ ᱨᱮᱦᱚᱸ ᱜᱟᱭᱟᱱ ᱫᱚ ᱜᱟᱭᱟᱱ ᱫᱤᱠ ᱠᱤᱪᱷᱩ ᱫᱤᱱ ᱢᱟᱲᱟᱝ ᱠᱷᱚᱱᱟᱜ ᱠᱚ ᱟᱨᱟᱢᱵᱷᱚ ᱠᱟᱜᱼᱟ ᱢᱟᱱᱮ ᱵᱟᱨ ᱵᱚᱪᱷᱚᱨ ᱜᱟᱱ ᱦᱩᱭᱩᱜ ᱠᱟᱱᱟ ᱟᱫᱚ ᱮᱨᱯᱚᱨ ᱟᱛ ᱥᱟᱲᱯᱟ‌ ᱮᱱᱮᱡ ᱫᱚ ᱟᱨᱠᱤ ᱢᱟᱨᱟᱝ ᱠᱷᱚᱱᱟᱜ ᱜᱮ ᱦᱮᱱᱟᱜ ᱜᱮ ᱚᱱᱟ ᱫᱚ ᱦᱩᱭᱩᱜ ᱜᱮᱭᱟ᱾ ᱢᱟᱥ ᱚᱱᱟ ᱫᱚ ᱦᱩᱭᱩᱜ ᱜᱮᱭᱟ ᱟᱨᱠᱤ ᱚᱱᱟ ᱟᱢᱵᱟᱵᱚᱛᱤ ᱯᱚᱨᱮᱨ ᱫᱤᱱ᱾ ᱟᱨ ᱜᱟᱭᱟᱱ ᱫᱚ, ᱜᱟᱭᱟᱱ ᱫᱚ ᱥᱮᱫᱤᱱ ᱦᱮᱸᱜ-ᱮ ᱠᱷᱚᱱᱟᱜ ᱠᱚ ᱟᱨᱟᱢᱵᱚ ᱟᱠᱟᱜ-ᱟ ᱛᱚ ᱛᱟᱦᱞᱮ ᱦᱩᱭᱮᱱ ᱜᱮᱭᱟ ᱵᱷᱟᱜᱤ ᱜᱮ᱾ ᱠᱚᱢᱯᱤᱴᱤᱥᱮᱱ ᱛᱟᱦᱮᱸ ᱠᱟᱱᱟ ᱛᱚ ᱦᱳᱭ ᱟᱫᱚ ᱠᱚᱢᱯᱤᱞᱤᱥᱮᱱ ᱞᱮᱠᱟ ᱫᱚ᱾
ᱢᱟᱱᱮ ᱜᱟᱭᱟᱱ ᱨᱮᱭᱟᱜ ᱜᱮ ᱠᱚᱢᱯᱤᱴᱤᱥᱮᱱ ᱥᱮ ᱪᱮᱜ ᱚᱠᱟᱞᱮᱠᱟ
ᱦᱳᱭ ᱜᱟᱭᱟᱱ ᱨᱮᱱᱟᱜ ᱠᱚᱢᱯᱤᱴᱤᱥᱮᱱ ᱾
ᱚ ᱟᱪᱪᱷᱟ ᱟᱪᱪᱷᱟ ᱟᱪᱪᱷᱟ ᱟᱫᱚ ᱚᱱᱟ ᱠᱚᱫᱚ ᱧᱮᱞ ᱫᱚ ᱵᱟᱝ ᱦᱩᱭ ᱟᱠᱟᱱᱟ ᱾ ᱟᱸᱡᱚᱢ ᱜᱮ ᱟᱸᱡᱚᱢ ᱵᱟᱲᱟ ᱦᱩᱭ ᱠᱟᱱᱟ ᱜᱟᱭᱟᱱ ᱨᱮᱭᱟᱜ ᱠᱚᱢᱯᱤᱴᱤᱥᱮᱱ ᱠᱚ ᱟᱫᱚ ᱡᱟᱦᱟᱸ ᱛᱤᱥᱚᱜ ᱡᱟᱦᱟᱢ ᱧᱟᱢ ᱞᱮᱠᱷᱟᱱ ᱧᱮᱞ ᱧᱟᱢ ᱞᱮ ᱟᱸᱽ ᱧᱮᱞ ᱦᱩᱭᱩᱜᱼᱟ ᱛᱟᱦᱚᱞᱮ ᱾
ᱦᱮᱸ ᱦᱩᱸ ᱦᱩᱸ ᱮᱠᱫᱚᱢ ᱾
ᱟᱪᱪᱷᱟ ᱟᱨ, ᱦᱳᱭ ᱢᱟᱱᱮ ᱡᱟᱭᱜᱟ ᱚᱱᱩᱥᱟᱨ ᱛᱮ ᱟᱹᱰᱤ ᱨᱚᱠᱚᱢ ᱱᱤᱭᱚᱢ ᱠᱟᱹᱱᱩᱱ ᱠᱚ ᱚᱱᱠᱟ ᱯᱟᱞᱴᱟᱣ ᱤᱫᱤᱜᱼᱟ ᱾ ᱡᱮᱞᱮᱠᱟ ᱦᱩᱭᱩᱜ ᱠᱟᱱᱟ ᱮ ᱢᱟᱞᱫᱟ ᱢᱩᱨᱥᱤᱫᱟᱵᱟᱫ ᱠᱚᱨᱮᱜ, ᱚᱱᱟ ᱠᱚᱨᱮᱜ ᱢᱟ ᱥᱟᱨᱡᱚᱢ ᱫᱟᱨᱮ ᱠᱚᱫᱚ ᱚᱱᱠᱟ ᱵᱟᱹᱱᱩᱜᱼᱟ ᱚᱱᱟ ᱠᱚᱨᱮ ᱫᱚ ᱵᱚᱸᱜᱟ ᱵᱩᱨᱩ ᱠᱚ ᱮᱸᱜ ᱱᱤᱢ ᱵᱟᱦᱟ ᱱᱤᱢ ᱥᱟᱠᱟᱢ ᱠᱚᱛᱮ ᱠᱚ ᱯᱟᱨᱚᱢ ᱟᱠᱚ ᱾ ᱚᱱᱟ ᱛᱮᱠᱚ ᱵᱟᱦᱟ ᱵᱚᱸᱜᱟᱼᱵᱩᱨᱩ ᱠᱚᱠᱚ ᱯᱟᱞᱟᱣᱟ ᱾ ᱢᱟᱱᱮ ᱚᱱᱟ ᱫᱚ ᱡᱟᱭᱜᱟ ᱚᱠᱟ ᱡᱟᱭᱜᱟ ᱨᱮᱭᱟᱜ ᱚᱠᱟᱞᱮᱠᱟᱱᱟᱜ ᱢᱟᱱᱮ ᱦᱚᱭ ᱨᱤᱢᱤᱞ ᱠᱚ ᱚᱱᱠᱟ ᱚᱱᱩᱥᱟᱨ ᱛᱮ ᱚᱱᱠᱟᱜ ᱜᱮ ᱟᱹᱨᱤᱪᱟᱹᱞᱤ ᱦᱚᱸ ᱚᱱᱠᱟ ᱵᱚᱫᱚᱞᱚᱜᱼᱟ ᱾
ᱦᱳᱭ ᱦᱳᱭ ᱟᱫᱚ ᱛᱟᱦᱚᱞᱮ ᱚᱱᱛᱮ ᱫᱚ ᱪᱮᱜᱞᱮᱠᱟ ᱵᱟᱦᱟᱜᱼᱟ ᱥᱮ ᱢᱟᱸᱜ ᱢᱚᱬᱮᱜ ᱟᱠᱚ ᱥᱮ ᱥᱚᱨᱦᱟᱭ ᱠᱚᱫᱚ ᱪᱮᱜᱞᱮᱠᱟ ᱯᱟᱨᱚᱢᱚᱜ? ᱟᱨ ᱱᱚᱜᱭ ᱡᱮᱢᱚᱱ ᱢᱟᱜᱽ ᱥᱤᱢ ᱠᱚ ᱦᱩᱭᱩᱜᱼᱟ ᱚᱱᱟ ᱠᱚᱢᱟ ᱪᱮᱜ ᱞᱮᱠᱟ ᱯᱟᱨᱚᱢ ᱛᱟᱠᱚᱣᱟ?
ᱩᱸ ᱮᱸᱻ ᱾
ᱥᱮ ᱟᱯᱮᱥᱮᱱ ᱜᱮ ᱟᱯᱮᱥᱮᱱ
ᱦᱮᱸ ᱟᱞᱮ ᱥᱮᱡ ᱦᱳᱭ ᱟᱞᱮ ᱥᱮᱫ ᱫᱚ ᱚᱱᱠᱟ ᱜᱮ ᱾ ᱡᱟᱦᱟᱸ ᱵᱟᱦᱟ ᱠᱚᱫᱚ, ᱚᱱᱠᱟ ᱱᱟᱣᱟ ᱥᱟᱠᱟᱢ ᱠᱚ ᱱᱟᱣᱟ ᱵᱟᱦᱟ ᱠᱚ, ᱠᱚ ᱵᱟᱦᱟ ᱞᱮᱱᱠᱷᱟᱱ ᱜᱮ ᱫᱤᱱ ᱠᱚᱠᱚ ᱴᱷᱤᱠᱟᱠᱚ ᱫᱤᱱ ᱠᱚ ᱴᱷᱤᱠ ᱵᱟᱲᱟ ᱠᱟᱛᱮᱫ, ᱛᱟᱨᱯᱚᱨ ᱩᱢ ᱢᱟᱦᱟ ᱨᱮ ᱡᱷᱚᱛᱚ ᱠᱚ ᱡᱟᱣᱨᱟᱜ ᱟᱠᱚ ᱡᱟᱣᱨᱟᱜ ᱛᱮᱠᱚ ᱨᱩᱢ ᱫᱟᱠᱟᱣ ᱠᱚ ᱦᱩᱭᱩᱜᱼᱟ, ᱮᱸ ᱟᱨ ᱵᱚᱸᱜᱟ ᱠᱚᱠᱚ ᱟᱬᱜᱳᱱ ᱛᱮᱠᱚ ᱡᱟᱦᱟᱱᱟᱜ ᱠᱚ ᱚᱱᱠᱟᱱᱟᱜ ᱞᱟᱹᱠᱛᱤ ᱛᱤᱭᱟᱱ ᱠᱟᱛᱷᱟ ᱠᱚ ᱡᱟᱦᱟᱸᱱᱟᱜ ᱠᱚ ᱫᱚᱨᱠᱟᱨᱚᱜ ᱠᱷᱟᱱ ᱚᱱᱟ ᱠᱚᱠᱚ ᱞᱟᱹᱭᱟᱠᱚ, ᱡᱟᱦᱟᱸ ᱠᱚ ᱦᱤᱲᱤᱡ ᱢᱤᱲᱤᱡ ᱠᱚ ᱛᱟᱦᱮᱸᱞᱮᱠᱷᱟᱱ ᱚᱱᱟ ᱠᱚᱠᱚ ᱞᱟᱹᱭᱟᱠᱚ, ᱟᱨ ᱢᱟᱱᱮ ᱡᱟᱦᱮᱨ ᱦᱚᱸ ᱩᱱ ᱦᱤᱞᱳᱜ ᱜᱮᱠᱚ ᱥᱟᱯᱷᱟ ᱥᱟᱢᱴᱟᱣ ᱵᱟᱹᱭᱜᱟᱹᱣ ᱟᱠᱚ ᱥᱟᱹᱲᱤᱢ ᱠᱚᱠᱚ ᱫᱟᱵᱟ ᱠᱚ᱾ ᱟᱨ ᱯᱚᱨᱮᱨ ᱫᱤᱱᱨᱮ ᱱᱟᱭᱠᱮ ᱚᱲᱟᱜ ᱠᱚᱠᱚ ᱪᱟᱞᱟᱜ-ᱟ ᱱᱟᱭᱠᱮ ᱚᱲᱟᱜ ᱪᱟᱞᱟᱣ ᱠᱟᱛᱮᱜ ᱚᱸᱰᱮ ᱠᱷᱚᱱ ᱦᱮᱸ ᱱᱟᱭᱠᱮ ᱟᱫᱚ ᱡᱟᱸᱦᱮᱨ ᱛᱮᱠᱚ ᱤᱫᱤᱭᱮᱭᱟᱠᱚ ᱤᱫᱤ ᱠᱟᱛᱮᱜ ᱚᱸᱰᱮ ᱵᱚᱸᱜᱟ ᱵᱩᱨᱩ ᱠᱚ ᱦᱩᱭᱩᱜ-ᱟ ᱵᱚᱸᱜᱟ ᱵᱩᱨᱩ ᱠᱚ ᱦᱩᱭ ᱞᱮᱱᱠᱷᱟᱱ ᱜᱮ ᱡᱟᱦᱟᱸᱭ ᱩᱱᱠᱩ ᱮ ᱥᱤᱢ ᱵᱩᱥᱟᱹᱜ ᱠᱚᱠᱚ ᱵᱚᱸᱜᱟ ᱠᱚᱣᱟ ᱠᱚ ᱚᱱᱟ ᱠᱚ ᱥᱳᱲᱮᱭᱟᱠᱚ ᱥᱚᱲᱮ ᱫᱚ ᱦᱩᱭ ᱞᱮᱠᱷᱟᱱ ᱟᱫᱚ ᱡᱚᱢ ᱵᱟᱲᱟ ᱠᱟᱛᱮᱜ ᱮ ᱡᱚᱢ ᱵᱟᱲᱟ ᱠᱟ ᱛᱮᱜ ᱛᱟᱯᱚᱨ ᱟᱨᱦᱚᱸ ᱱᱟᱭᱠᱮᱠᱚ ᱨᱩᱣᱟᱹᱲ ᱟᱹᱜᱩᱭ ᱭᱟ ᱨᱩᱣᱟᱹᱲ ᱟᱹᱜᱩ ᱠᱟᱛᱮᱜ ᱮ ᱛᱟᱨᱯᱚᱨᱮ ᱫᱤᱱ ᱫᱚ ᱟᱫᱚ ᱡᱟᱞᱮ ᱢᱟᱦᱟ ᱥᱮ ᱵᱟᱥᱠᱮ ᱢᱟᱦᱟ ᱠᱚ ᱢᱟᱱᱟᱣᱟ ᱠᱚ᱾
ᱚᱱᱮ ᱚᱲᱟᱜ ᱯᱮ ᱤᱫᱤ ᱠᱮᱫᱮᱭᱟ ᱡᱚᱠᱷᱚᱱ ᱱᱟᱭᱠᱮ ᱚᱱᱟ ᱡᱚ ᱠᱷᱚᱱ ᱚᱱᱟ ᱵᱚᱸᱜᱟ ᱠᱚ ᱥᱤᱢᱟᱹᱱ ᱵᱟᱲᱟ ᱠᱟᱛᱮᱜ ᱟᱨᱠᱤ ᱚᱱᱠᱟ ᱳᱭ ᱵᱟᱠᱚ ᱮᱱᱮᱡ ᱜᱮᱭᱟ ᱡᱟᱦᱟᱸ ᱫᱚ ᱞᱟᱜᱽᱲᱮ ᱠᱚ ᱮᱱᱮᱡ ᱜᱮᱭᱟ ᱛᱚ ᱚᱱᱟ ᱪᱟᱵᱟ ᱠᱟᱛᱮ ᱫᱚ ᱚᱱᱠᱟ ᱞᱟᱜᱽᱲᱮ ᱠᱚ ᱵᱟᱝ ᱠᱚ ᱮᱱᱮᱡ ᱜᱮᱭᱟ᱾
ᱦᱳᱭ ᱮᱱᱮᱡ ᱜᱮᱭᱟᱠᱚ ᱢᱟᱱᱮ, ᱦᱮᱸ ᱚᱠᱟᱞᱮᱠᱟ ᱮᱸ ᱩᱢ ᱚᱠᱟᱞᱮᱠᱟ ᱦᱩᱭᱩᱜ-ᱟ ᱦᱩᱭᱩᱜ? ᱵᱟ ᱡᱚᱠᱷᱚᱱ ᱱᱟᱭᱠᱮ ᱠᱚ ᱨᱩᱣᱟᱹᱲᱮᱭᱟ ᱠᱚ ᱨᱩᱣᱟᱹᱲ ᱚᱠᱛᱚ ᱚᱱᱠᱟ ᱚᱱᱠᱟ ᱛᱮᱜᱮ ᱩᱱᱠᱩ ᱫᱚ, ᱯᱩᱨᱟᱹ ᱧᱤᱫᱟᱹᱜ-ᱟ ᱟᱨ ᱟᱛᱳ ᱠᱚ ᱟᱛᱳ ᱟᱛᱳ ᱛᱮ ᱡᱟᱸᱜᱟ ᱟᱹᱨᱩᱵᱽ ᱮᱱᱮᱡ ᱮᱱᱮᱡ ᱛᱮ ᱚᱱᱟ ᱚᱱᱟ ᱛᱮᱜᱮ ᱵᱟᱹᱭ ᱵᱟᱹᱭ ᱛᱮ ᱟᱫᱚ ᱵᱷᱳᱨ ᱤᱫᱤᱜ-ᱟ᱾ ᱵᱷᱳᱨ ᱤᱫᱤ ᱞᱮᱱ ᱠᱷᱟᱱ ᱜᱮ ᱦᱮᱢ ᱡᱟᱸᱜᱟ ᱠᱚ ᱟᱨᱩᱵᱭᱟ ᱠᱚ ᱡᱟᱸᱜᱟ ᱚᱱᱟ ᱜᱟᱸᱰᱳ ᱦᱚᱸ ᱚᱱᱠᱟᱱᱟᱜ ᱜᱟᱸᱰᱳ ᱛᱮ ᱡᱟᱦᱟᱸ ᱢᱤᱫ ᱠᱟᱴ ᱨᱮᱭᱟᱜ ᱜᱟᱸᱰᱳ᱾ ᱚᱱᱟ ᱠᱚ ᱤᱭᱟᱹ ᱫᱟᱠᱚ ᱟᱨ ᱚᱱᱠᱟ᱾ ᱦᱮᱢ ᱱᱟᱭᱠᱮ ᱠᱚ ᱟᱨᱩᱵᱤᱭᱟ ᱠᱚ ᱟᱨᱦᱚᱸ ᱡᱟᱦᱟᱸᱭ ᱵᱚᱸᱜᱟ ᱠᱚ ᱡᱟᱦᱮᱨ ᱮᱨᱟ ᱩᱱᱠᱩ ᱠᱚᱠᱚ ᱟᱹᱨᱩ ᱠᱚᱣᱟ ᱠᱚ᱾ ᱟᱨᱩᱵ ᱠᱚᱣᱟ ᱠᱚ ᱟᱨ ᱵᱚᱦᱚᱜ ᱨᱮ ᱫᱟᱜ ᱠᱚ ᱫᱩᱞ ᱟᱠᱚᱣᱟ ᱟᱨᱦᱚᱸᱼᱼ ᱡᱟᱦᱟᱸ ᱴᱩᱠᱩᱡ ᱛᱟᱦᱮᱱᱟ ᱚᱱᱟ ᱦᱚᱸᱠᱚ ᱫᱩᱞ ᱯᱮᱨᱮᱭᱟᱠᱚ ᱟᱨᱦᱚᱸ᱾ ᱟᱨ ᱚᱱᱠᱟ ᱚᱱᱠᱟ ᱛᱮ ᱡᱚᱠᱷᱚᱱ ᱟᱫᱚ ᱵᱷᱳᱨ ᱤᱫᱤᱜ-ᱟ ᱵᱷᱳᱨ ᱛᱮ ᱟᱫᱚ ᱤᱭᱟᱹ ᱱᱟᱭᱠᱮ ᱚᱲᱟᱜ ᱠᱚ ᱥᱮᱴᱮᱨᱟ ᱥᱮᱴᱮᱨ ᱠᱟᱛᱮ ᱟᱫᱚ ᱚᱱᱠᱟ ᱜᱮ ᱡᱚᱛᱚ ᱥᱤᱢᱟᱹᱱ ᱠᱚ ᱡᱚᱛᱚ ᱠᱚ ᱠᱟᱹᱢᱤ ᱠᱚ ᱯᱷᱟᱨᱟ ᱞᱮᱱ ᱠᱷᱟᱱ ᱛᱟᱨᱯᱚᱨ ᱟᱫᱚ ᱮᱱᱮᱡ ᱟᱸᱜᱟᱭᱟᱠᱚ ᱯᱩᱨᱟᱹ ᱮᱱᱮᱡ ᱟᱸᱜᱟᱭᱟᱠᱚ ᱟᱨ ᱯᱚᱨᱮᱨ ᱫᱤᱱ ᱟᱫᱚᱼᱼ ᱟᱫᱚ ᱡᱟᱞᱮ ᱢᱟᱦᱟ ᱠᱚ ᱢᱟᱱᱟᱣ ᱠᱚ
ᱟᱪᱪᱷᱟ ᱟᱪᱪᱷᱟ ᱟᱹᱰᱤ ᱱᱟᱯᱟᱭ ᱮᱠᱫᱚᱢ ᱟᱯᱮ ᱴᱷᱮᱱ ᱫᱚ ᱛᱟᱦᱚᱞᱮ ᱟᱹᱰᱤ ᱢᱟᱨᱟᱝ ᱜᱮᱭᱟ ᱱᱟᱜ ᱠᱷᱟᱡ ᱟᱯᱮ ᱫᱚ ᱯᱟᱥᱮᱫ ᱟᱹᱛᱩ ᱠᱚ?
ᱦᱮᱸ ᱦᱳᱭ ᱦᱮᱸ ᱚᱱᱠᱟᱜᱮ ᱦᱩᱭ ᱵᱟᱲᱟᱜ-ᱟ ᱠᱤᱪᱷᱩ ᱠᱤᱪᱷᱩ ᱟᱫᱚᱼᱼ ᱚᱠᱟ ᱞᱮᱠᱟᱱᱟᱜ ᱡᱟᱭᱜᱟ ᱚᱱᱩᱥᱟᱨ ᱛᱮ ᱚᱠᱟ ᱠᱤᱪᱷᱩ ᱫᱚ ᱢᱟᱱᱮ ᱧᱤᱫᱟᱹ ᱠᱚᱼᱼ ᱛᱮᱜᱮ ᱠᱚ ᱨᱩᱣᱟᱹᱲ ᱠᱚᱣᱟ ᱠᱚ ᱠᱤᱪᱷᱩ ᱫᱚ ᱟᱱᱮ ᱚᱱᱠᱟᱱᱟᱜ ᱡᱟᱭᱜᱟ ᱠᱷᱟᱱ ᱫᱚ ᱡᱟᱦᱟᱸ ᱫᱚᱼᱼ ᱢᱟᱨᱟᱝ ᱧᱚᱜ-ᱟᱜ ᱠᱷᱟᱱ ᱫᱚ ᱚᱱᱠᱟ ᱟᱹᱰᱤ ᱜᱷᱟᱹᱲᱤᱡ ᱫᱷᱚᱨᱮ ᱠᱚ ᱚᱱᱠᱟ ᱠᱚ ᱢᱟᱱᱟᱣᱟᱠᱚ ᱚᱱᱠᱟ ᱜᱮ
ᱦᱩᱸ ᱦᱩᱸ ᱦᱩᱸ ᱦᱳᱭ ᱟᱫᱚ ᱟᱫᱚ ᱢᱟᱜᱢᱚᱬᱮ ᱫᱚ ᱢᱟᱜ ᱢᱚᱬᱮ ᱠᱚ ᱦᱩᱭ ᱵᱟᱲᱟᱜ ᱜᱮᱭᱟ᱾
ᱳ ᱢᱟᱜᱢᱚᱬᱮ ᱦᱚᱸ ᱚᱱᱠᱟᱜ ᱜᱮ ᱦᱩᱭ ᱵᱟᱲᱟᱜ ᱜᱮᱭᱟ ᱮᱸᱼᱼ ᱚᱱᱠᱟ ᱜᱮ ᱢᱟᱜᱢᱚᱬᱮ ᱫᱚᱼᱼ ᱯᱮ ᱵᱚᱪᱷᱚᱨ ᱮᱸ ᱪᱷᱟᱲᱟ ᱪᱷᱟᱲᱟ ᱵᱟᱝᱠᱷᱟᱱ ᱢᱚᱬᱮ ᱵᱚᱪᱷᱚᱨ ᱪᱷᱟᱲᱟ ᱪᱷᱟᱲᱟ ᱚᱱᱠᱟᱼᱼ ᱠᱚ ᱚᱱᱠᱟ ᱠᱚ ᱢᱟᱱᱟᱣ ᱜᱮᱭᱟ ᱠᱚ ᱦᱮᱸ ᱟᱨ ᱟᱹᱨᱤᱪᱟᱹᱞᱤ ᱚᱱᱠᱟ ᱡᱟᱭᱜᱟ ᱚᱱᱩ ᱥᱟᱨᱛᱮ ᱵᱚᱫᱚᱞ ᱨᱮᱭᱟᱜ ᱠᱟᱛᱷᱟ ᱞᱟᱹᱭ ᱞᱮᱠᱷᱟᱱ, ᱢᱤᱫᱴᱟᱝ ᱠᱟᱹᱦᱱᱤ ᱢᱟᱱᱮ ᱚᱱᱠᱟᱧ ᱤᱭᱟᱹᱭᱮᱫᱟ ᱠᱟᱹᱦᱱᱤ ᱫᱚ ᱵᱟᱝ ᱢᱟᱱᱮ ᱢᱟᱱᱮ ᱥᱟᱹᱨᱤ ᱠᱟᱛᱷᱟ ᱠᱚ ᱜᱮ ᱠᱟᱱᱟ ᱟᱞᱮ ᱥᱩᱨ ᱨᱮᱜᱮ ᱢᱤᱫᱴᱟᱝ ᱟᱹᱛᱩ ᱟᱛᱳ ᱢᱮᱱᱟᱜ ᱟ ᱚᱱᱟ ᱟᱹᱛᱳ ᱨᱮᱫᱚ ᱢᱟᱱᱮ, ᱵᱟᱯᱞᱟ ᱨᱮ ᱵᱟᱯᱞᱟ ᱨᱮ ᱮ ᱫᱚᱝ ᱫᱚ ᱵᱟᱠᱚ ᱨᱩᱭᱟᱠᱚ ᱨᱩᱭᱟᱠᱚ, ᱥᱮᱸᱫᱽᱨᱟ ᱟᱨ ᱚᱱᱟ ᱨᱮᱭᱟᱜ ᱠᱟᱹᱦᱱᱤ ᱫᱚ ᱚᱠᱟᱞᱮᱠᱟ ᱚᱱᱟ ᱨᱮᱭᱟᱜ ᱠᱟᱨᱚᱱ ᱫᱚ, ᱮᱱ ᱚᱱᱟ ᱟᱹᱛᱳ ᱨᱮᱱ ᱦᱚᱲ ᱠᱚ ᱪᱟᱞᱟᱣ ᱞᱮᱱᱟ, ᱠᱚ ᱥᱮᱸᱫᱽᱨᱟ ᱟᱫᱚ ᱨᱩᱣᱟᱹᱲ ᱚᱠᱛᱚ ᱢᱤᱫᱴᱟᱝ ᱠᱩᱲᱤ ᱦᱚᱯ, ᱚᱱ ᱠᱚ ᱧᱟᱢ ᱞᱮᱫᱮᱭᱟ ᱠᱚ, ᱟᱫᱚ ᱩᱱᱤ ᱦᱚᱸᱠᱚ ᱟᱹᱜᱩ ᱛᱚᱨᱟ ᱠᱮᱫᱮᱭᱟ ᱩᱱᱤ ᱚᱠᱟ ᱞᱮᱠᱟ ᱠᱚ ᱵᱤᱨ ᱫᱷᱟᱨᱮ ᱨᱮᱠᱚ ᱵᱟᱹᱜᱤ ᱟᱫ ᱟᱹᱜᱩ ᱛᱚᱨᱟ ᱠᱮᱫᱮᱭᱟ ᱠᱚ ᱟᱨ ᱛᱟᱨᱯᱚᱨᱮ ᱟᱫᱚ ᱡᱟᱭᱜᱟ ᱴᱷᱤᱠ ᱠᱟᱹᱱᱟᱹ ᱢᱟ ᱚᱠᱟᱨᱮ ᱛᱟᱭ ᱴᱷᱤᱠ ᱴᱷᱟᱠ ᱵᱟᱠᱚ ᱵᱩᱡᱷᱟᱹᱣ ᱞᱮᱫ ᱛᱮ ᱟᱫᱚ, ᱚᱸᱰᱮ ᱜᱮ ᱢᱤᱫᱴᱟᱝ ᱵᱚᱭᱦᱟ ᱥᱟᱶ ᱠᱚ ᱵᱟᱯᱞᱟ ᱠᱮᱫᱮᱭᱟ ᱠᱚ, ᱵᱟᱯᱞᱟ ᱠᱟᱮ ᱠᱷᱟᱱ ᱜᱮ ᱟᱫᱚ ᱩᱱᱤ ᱫᱚ ᱪᱮᱛᱟ ᱮ ᱵᱚᱸᱜᱟ ᱠᱩᱲᱤ ᱦᱚᱯ ᱚᱱᱛᱮ ᱡᱮ ᱚᱝᱠᱟ ᱪᱤᱞᱤ ᱛᱟᱦᱮᱸᱜ ᱠᱟᱱᱟᱭ, ᱟᱫᱚ ᱯᱚᱨᱮᱛᱮ ᱚᱝᱠᱟ ᱚᱵᱤᱥᱟᱵᱽ ᱠᱟᱜ ᱠᱚᱣᱟᱭ ᱡᱮ ᱚᱝᱠᱟ ᱵᱟᱯᱞᱟ ᱵᱟᱝ ᱠᱟᱛᱮᱜ ᱚᱝᱠᱟ ᱮᱸᱜ ᱥᱮᱸᱫᱽᱨᱟ ᱞᱮᱠᱟ ᱯᱮ ᱟᱹᱜᱩ ᱠᱤᱫᱤᱧᱟ ᱡᱟᱦᱟᱸᱛᱟᱦᱟᱸ ᱟᱯᱮ ᱫᱚ ᱥᱮᱸᱫᱽᱨᱟ ᱞᱮᱠ ᱜᱮ ᱵᱟᱯᱞᱟ ᱫᱚ ᱞᱟᱹᱠᱛᱤ ᱞᱟᱜᱟᱜ ᱛᱟᱯᱮᱭᱟ, ᱟᱫᱚ ᱚᱱᱠᱟᱭ ᱚᱵᱤᱥᱟᱵᱚᱜ ᱠᱟᱜ ᱠᱷᱟᱱ ᱮᱸ ᱟᱫᱚ ᱚᱝᱠᱟ ᱜᱤ ᱟᱫᱚ ᱩᱱᱠᱩ ᱫᱚ
ᱵᱟᱯᱞᱟ ᱫᱚ ᱚᱝᱠᱟ ᱥᱮᱸᱫᱽᱨᱟ ᱞᱮᱠᱟ ᱜᱮᱠᱚ ᱵᱟᱯᱞᱟᱜ ᱟᱠᱚ ᱟᱨ, ᱥᱮᱸᱫᱽᱨᱟ ᱞᱮᱠᱟ ᱜᱮᱠᱚ ᱨᱩᱭᱟᱠᱚ ᱵᱟᱯᱞᱟ ᱨᱮ᱾
ᱚ ᱦᱚ, ᱟᱪᱪᱷᱟ ᱟᱪᱪᱷᱟ᱾
ᱢᱟᱱᱮ ᱚᱱᱠᱟ ᱡᱟᱭᱜᱟ ᱚᱱᱩᱥᱟᱨ ᱛᱮ ᱚᱠᱛᱚ ᱚᱱᱩᱥᱟᱨ ᱛᱮ ᱚᱱᱠᱟ ᱵᱷᱮᱜᱟᱨ ᱵᱷᱮᱜᱟᱨ ᱡᱟᱭᱜᱟ ᱨᱮ ᱚᱱᱠᱟ ᱟᱹᱨᱤ ᱪᱟᱹᱞᱤ ᱠᱚ ᱚᱱᱠᱟ ᱵᱚᱫᱚᱞ ᱤᱫᱤᱜᱼᱟ᱾
ᱦᱮᱸ ᱦᱮᱸ ᱟᱫᱚ ᱚᱱᱟ ᱢᱟ ᱵᱟᱹᱧ ᱟᱸᱡᱚᱢ ᱠᱟᱜᱼᱟ ᱱᱤᱭᱟᱹ ᱫᱚ ᱯᱷᱟᱥᱴ ᱤᱧ ᱟᱸᱡᱚᱢ ᱠᱮᱼᱟ ᱟᱹᱰᱤ ᱵᱷᱟᱜᱤᱧ ᱵᱩᱡ ᱠᱮᱫᱟ᱾ ᱛᱮᱱᱟᱜ ᱚᱱᱟ ᱱᱤᱭᱚᱢ ᱟᱸᱡᱚᱢ ᱠᱟᱛᱮ᱾
ᱦᱩᱸ, ᱮᱸ ᱟᱫᱚ ᱱᱚᱣᱟ ᱫᱚ ᱚᱱᱠᱟᱱᱟᱜ ᱜᱮ ᱡᱟᱦᱟᱸ ᱫᱚ ᱮᱸ ᱵᱷᱮᱜᱟᱨ ᱵᱷᱮᱜᱟᱨ ᱡᱟᱭᱜᱟ ᱨᱮ ᱠᱟᱹᱴᱤᱡ ᱟᱹᱨᱤᱪᱟᱹᱞᱤ ᱠᱚ ᱵᱚᱫᱚᱞᱚᱜ ᱛᱟᱵᱚᱱᱟ ᱟᱫᱚ ᱚᱝᱠᱟ ᱠᱟᱛᱮ ᱚᱱᱟ ᱠᱚ ᱚᱝᱠᱟ ᱦᱤᱥᱟᱹᱵ ᱛᱮ ᱟᱹᱨᱤᱪᱟᱹᱞᱤ ᱠᱚ ᱵᱚᱫᱚᱞᱚᱜ ᱛᱟᱵᱱᱟ ᱚᱱᱠᱟ ᱠᱟᱨᱚᱱ ᱠᱚ ᱛᱟᱦᱮᱱᱟ ᱵᱷᱮᱜᱟᱨ ᱵᱷᱮᱜᱟᱨ ᱨᱟᱜ ᱤᱭᱟᱹ ᱠᱚ ᱠᱟᱨᱚᱱ ᱠᱚ, ᱟᱹᱨᱤᱪᱟᱹᱞᱤ ᱠᱚ᱾
ᱦᱳᱭ ᱦᱳᱭ᱾
ᱦᱳᱭ ᱟᱫᱚ ᱚᱱᱟ ᱦᱚᱸ ᱚᱱᱟ ᱦᱚᱸ ᱢᱮᱜᱴᱮᱱ ᱟᱠᱚᱣᱟᱜ ᱢᱮᱜᱴᱮᱱ ᱤᱭᱟᱹ ᱨᱮᱱᱟᱜ ᱠᱟᱱ ᱛᱟᱠᱚ ᱜᱮᱭᱟ ᱛᱟᱦᱚᱞᱮ, ᱟᱠᱚ ᱟᱠᱚ ᱞᱮᱠᱟ ᱠᱚ ᱵᱟᱯᱞᱟᱜ ᱜᱮᱭᱟ, ᱛᱟᱦᱟᱞᱮ ᱚᱱᱟ ᱛᱮᱜᱮ ᱦᱳᱭ ᱫᱟᱲᱮᱭᱟᱜᱼᱟ᱾
ᱦᱚᱭ ᱟᱫᱚ ᱱᱚᱣᱟ ᱠᱚᱫᱚ ᱡᱟᱦᱟᱸ ᱟᱹᱨᱤᱪᱟᱹᱞᱤ ᱵᱷᱮᱜᱟᱨ ᱵᱷᱮᱜᱟᱨ ᱟᱹᱨᱤᱪᱟᱹᱞᱤᱜᱼᱟ ᱫᱚ ᱱᱚᱣᱟ ᱡᱤᱱᱤᱥ ᱠᱚᱫᱚ ᱟᱵᱚ ᱚᱞ ᱥᱟᱢᱴᱟᱣ ᱦᱩᱭᱩᱜᱼᱟ, ᱛᱟᱦᱟᱞᱮ ᱠᱷᱟᱱ ᱱᱚᱣᱟ ᱨᱮᱭᱟᱜ ᱴᱷᱤᱠ ᱴᱷᱟᱠ ᱮᱠᱥᱯᱤᱞᱤᱱᱮᱥᱮᱱ ᱥᱮ ᱚᱱᱟ ᱢᱟᱱᱮ ᱡᱟᱦᱟᱸ ᱵᱤᱪᱷᱱᱟᱹᱣ ᱛᱟᱦᱮᱱᱟ᱾ ᱮᱸᱻᱻ ᱚᱠᱟ ᱠᱟᱨᱚᱱ ᱪᱮ ᱚᱠᱟ ᱞᱮᱠᱟᱱᱟᱜ ᱵᱟᱯᱞᱟ ᱥᱮ ᱚᱠᱟ ᱱᱤᱭᱚᱢ ᱠᱚ ᱚᱠᱟ ᱞᱮᱠᱟ ᱤᱭᱟᱹᱜᱼᱟ, ᱠᱟᱨᱚᱱ ᱚᱠᱟ ᱱᱤᱭᱚᱢ ᱠᱚ ᱚᱠᱟ ᱠᱚ ᱯᱚᱨᱤᱵᱚᱨᱛᱚᱱᱚᱜᱼᱟ᱾
ᱦᱳᱭ ᱦᱳᱭ ᱮᱠᱫᱚᱢ᱾ ᱚᱱᱟ ᱢᱟ ᱟᱵᱚ ᱴᱷᱮᱱ ᱜᱮ ᱡᱷᱚᱛᱚ ᱠᱤᱪᱷᱩ ᱟᱨ ᱟᱵᱚ ᱜᱮ ᱡᱩᱫ ᱥᱮ ᱵᱟᱵᱚᱱ ᱵᱟᱵᱚᱱ ᱠᱚᱨᱟᱣᱟ ᱟᱨᱠᱤ ᱥᱮ ᱵᱟᱵᱚᱱ ᱩᱪᱷᱱᱟᱹᱣᱟ ᱚᱱᱟ ᱚᱱᱟ ᱟᱨᱠᱤ ᱡᱟᱦᱟᱱᱟᱜ ᱩᱪᱷ ᱚᱱᱟ ᱟᱵᱚ ᱩᱪᱷᱱᱟ ᱫᱚᱨᱠᱟᱨ ᱛᱟᱵ ᱚᱱ ᱛᱚ ᱛᱚᱵᱮ ᱛᱚ ᱮᱴᱟᱜ ᱦᱚᱲ ᱠᱚ ᱵᱩᱡ ᱟᱠᱚ ᱡᱮ ᱟᱨ ᱱᱩᱠᱩ ᱫᱚ ᱱᱚᱝ ᱚᱱᱠᱟ ᱢᱮᱱᱟᱜ ᱛᱟᱠᱚᱣᱟ ᱥᱟᱱᱛᱟᱲ ᱥᱚᱢᱟᱡᱽ ᱨᱮᱫᱚ ᱱᱚᱣᱟ ᱠᱚ ᱢᱮᱱᱟᱜᱼᱟ ᱚᱱᱟ ᱠᱚ ᱢᱮᱱᱟᱜᱼᱟ ᱩᱱᱠᱩ ᱠᱚᱦᱚᱸ ᱠᱚ ᱵᱩᱡ ᱫᱟᱲᱮᱭᱟᱜᱼᱟᱢ
ᱦᱩᱸ ᱦᱩᱸ᱾
ᱦᱳᱭ ᱚᱱᱟ ᱠᱚ ᱵᱷᱟᱜᱮ ᱧᱚᱜ ᱚᱞ ᱥᱟᱢᱴᱟᱣ ᱞᱟᱹᱭ ᱥᱟᱢᱴᱟᱣ ᱞᱮᱠᱷᱟᱱ ᱛᱟᱦᱚᱞᱮ ᱠᱷᱟᱱ ᱚᱱᱟ ᱠᱚ ᱴᱷᱤᱠ ᱴᱷᱟᱠ ᱛᱟᱦᱮᱱᱟ ᱵᱟᱠᱷᱟᱱ ᱫᱚ ᱵᱟᱹᱵ. ᱭ ᱛᱮ ᱚᱱᱟ ᱫᱚ ᱢᱩᱪᱟᱹᱫᱚᱜᱼᱟ᱾ ᱟ ᱥᱟᱵ ᱠᱟᱜ ᱢᱮ ᱱᱚᱣᱟ ᱥᱟᱵ ᱠᱟᱜ ᱢᱮ ᱱᱚᱣᱟᱜ ᱜᱮ ᱡᱟᱦᱟᱸ ᱥᱮᱸᱫᱽᱨᱟ ᱠᱚ ᱵᱟᱯᱞᱟ ᱫᱚ ᱥᱮᱸᱫᱽᱨᱟ ᱞᱮᱠᱟ ᱠᱚ ᱵᱟᱯᱞᱟᱜ ᱟᱠᱚ ᱚᱱᱟ ᱦᱚᱸ ᱡᱩᱫᱤ ᱴᱷᱤᱠ ᱴᱷᱟᱠ ᱠᱟᱹᱦᱱᱤ ᱜᱮ ᱡᱩᱫᱤ ᱴᱷᱤᱠ ᱴᱷᱟᱠ ᱵᱟᱝ ᱛᱟᱦᱮᱸᱱᱟ ᱠᱟᱨᱚᱱ ᱠᱚ ᱪᱮᱫ ᱠᱷᱟᱹᱛᱤᱨ ᱛᱮ ᱚᱱᱟ ᱨᱮᱭᱟᱜ ᱠᱟᱨᱚᱱ ᱠᱚ ᱱᱤᱭᱚᱢ ᱠᱚ ᱯᱟᱨᱚᱱ ᱠᱟᱱᱟ᱾ ᱟᱫᱚ ᱟᱫᱚ ᱱᱤᱡᱮ ᱠᱚ ᱢᱚᱫᱽᱫᱷᱮ ᱨᱮᱜᱮ ᱤᱭᱟᱹ ᱠᱚ ᱮᱯᱮᱨᱦᱮᱴᱰᱮᱡ ᱛᱟᱦᱮᱸᱱᱟ ᱡᱮ ᱚᱠᱟ ᱞᱮᱠᱟ ᱠᱚ ᱵᱟᱯᱞᱟᱜ ᱠᱟᱱᱟ ᱩᱱᱠᱩ ᱫᱚ ᱴᱷᱤᱠ ᱵᱟᱠᱚ ᱠᱟᱹᱢᱤ ᱫᱟ, ᱠᱤᱱᱛᱩ ᱩᱱᱠᱩ ᱟᱠᱚᱣᱟᱜ ᱡᱟᱦᱟᱸ ᱦᱤᱥᱟᱹᱵ ᱛᱟᱦᱮᱸᱫ ᱢᱮᱱᱟᱜ ᱛᱟᱠᱚᱣᱟ ᱚᱱᱟ ᱦᱤᱥᱟᱹᱵ ᱛᱮ ᱩᱱᱠᱩᱣᱟᱜ ᱢᱟᱱᱮ ᱚᱱᱠᱟᱜᱮ ᱤᱭᱟᱹ ᱠᱟᱱᱟ᱾ ᱚᱱᱟ ᱱᱤᱭᱚᱢ ᱨᱮᱭᱟᱜ ᱚᱱᱠᱟ ᱜᱮ ᱵᱚᱫᱚᱞ ᱦᱳᱭ ᱠᱟᱱᱟ ᱚᱱᱟ ᱠᱟᱨᱚᱱ ᱠᱷᱟᱹᱛᱤᱨ ᱜᱮ ᱵᱚᱫᱚᱞ ᱞᱟᱠᱟᱱᱟ
ᱦᱳᱭ ᱦᱳᱭ ᱚᱱᱟ ᱟᱠᱚ ᱢᱟᱲᱟᱝ ᱠᱷᱚᱱᱟᱜ ᱚᱱᱠᱟ ᱠᱚ ᱠᱚᱨᱟᱣ ᱟᱹᱜᱩ ᱠᱟᱜ-ᱟ ᱱᱤᱛᱚᱜ ᱛᱚ ᱱᱤᱛᱚᱜ ᱛᱚ ᱟᱨ ᱵᱚᱫᱚᱞ ᱵᱟᱝ ᱜᱟᱱᱚᱜ-ᱟ ᱥᱮ ᱚᱱᱟ ᱢᱟ ᱚᱱᱠᱟ ᱜᱮ ᱪᱟᱞᱟᱜ ᱜᱮᱭᱟ ᱮ ᱯᱟᱹᱦᱤᱞ ᱠᱷᱚᱱᱟᱜ ᱡᱮᱞᱮᱠ ᱠᱟ ᱦᱮᱡ ᱦᱮᱡ ᱠᱟᱱᱟ ᱱᱤᱛᱚᱜ ᱦᱚ ᱚᱱᱠᱟᱜᱮ ᱪᱟᱞᱟᱜ ᱜᱮᱭᱟ ᱥᱮ ᱯᱚᱨᱮ ᱛᱮᱦᱚ ᱚᱱᱠᱟᱜ ᱜᱮ ᱪᱟᱞᱟᱜ-ᱟ᱾ ᱢᱟᱱᱮ ᱚᱱᱟ ᱢᱟ ᱚᱱᱟ ᱢᱟ ᱢᱮᱱ ᱢᱮᱱ ᱨᱮᱜᱮ ᱢᱮᱱᱟᱜ ᱟᱥᱮ ᱚᱱᱟ ᱫᱚ ᱡᱟᱦᱟᱸ ᱜᱤ ᱞᱟᱦᱟ ᱠᱷᱚᱱᱟᱜ ᱦᱮᱡ ᱠᱟᱱᱟ ᱚᱱᱟᱜᱮ ᱪᱟᱞᱟᱜ ᱜᱮᱭᱟ ᱢᱟᱱᱮ ᱯᱚᱨ ᱠᱮ ᱯᱚᱨ ᱚᱱᱟᱜᱮ ᱪᱟᱞᱟᱜ-ᱟ᱾
ᱦᱳᱭ ᱫᱚ ᱚᱱᱟ ᱡᱤᱱᱤᱥ ᱫᱚ ᱦᱳᱭ ᱮᱻ ᱚᱱᱟ ᱡᱤᱱᱤᱥ ᱫᱚ